ᱦᱮᱞᱳ
ᱦᱳᱭ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱞᱟᱹᱭ ᱵᱮᱱ ᱾
ᱚᱸ ᱱᱤᱛ ᱫᱚ ᱪᱮᱫ ᱤᱫᱤ ᱠᱟᱛᱮᱜ ᱞᱟᱝ ᱨᱚᱯᱚᱲ ᱞᱮᱱᱠᱷᱟᱡ ᱟᱹᱰᱤ ᱱᱟᱯᱟᱭ ᱠᱚᱜ-ᱟ?
ᱟᱪᱪᱷᱟ ᱟᱪᱪᱷᱟ ᱱᱤᱛᱚᱜ ᱫᱚ ᱱᱚᱜ-ᱚᱭ ᱟᱛᱳ ᱫᱤᱥᱚᱢ ᱨᱮᱱᱟᱜ ᱟᱹᱨᱤᱪᱟᱹᱞᱤ ᱤᱫᱤ ᱠᱟᱛᱮᱜ ᱞᱟᱝ ᱞᱚᱯᱚᱲ ᱞᱮᱠᱷᱟᱱ ᱱᱟ ᱯᱟᱭ ᱥᱮ ᱵᱟᱝ
ᱱᱟᱥᱮᱭᱟᱜ ᱟᱢᱜᱮ ᱞᱟᱹᱭ ᱵᱟᱜᱟᱣ ᱛᱟᱞᱟᱝ ᱢᱮ ᱩᱱᱟᱹᱜ ᱫᱚ ᱦᱟᱸᱜ ᱵᱟᱲᱟᱭ ᱵᱟᱹᱱᱩᱜ ᱟᱠᱟᱫᱟ ᱦᱟᱸᱜ
ᱟᱪᱪᱷᱟ ᱟᱪᱪᱷᱟ ᱛᱟᱦᱚᱞᱮ ᱡᱟᱦᱟᱸ ᱟᱯᱮ ᱟᱛᱳ ᱛᱚ ᱢᱮᱱᱟᱜ-ᱟ ᱛᱤᱱᱟᱹᱜ ᱨᱟᱥᱤᱭᱟ ᱟᱛᱩ ᱥᱮ ᱱᱚᱝᱠᱟ ᱤᱭᱟᱹ ᱟᱹᱛᱩ ᱠᱟᱱ ᱛᱟᱯᱮᱭᱟ ᱦᱩᱰᱤᱧ ᱟᱹᱛᱩ ᱠᱟᱱ ᱛᱟᱯᱮᱭᱟ
ᱦᱳᱭ ᱚᱱᱠᱟ ᱫᱚ ᱨᱟᱹᱥᱤ ᱟᱛᱳ ᱦᱚᱸ ᱢᱮᱱᱫᱚ ᱵᱟᱝ ᱜᱟᱱᱚᱜ-ᱟ ᱚᱝᱠᱟ ᱦᱩᱰᱤᱧ ᱦᱚᱸ ᱩᱱᱟᱹᱜ ᱫᱚ ᱵᱟᱝ ᱦᱩᱰᱤᱧᱟ
ᱢᱟᱱᱮ ᱮᱴᱮᱱ ᱢᱟᱺᱡᱷᱟᱹᱨᱤ ᱦᱮᱸᱥᱮ ᱵᱟᱝ ᱦᱮᱸ ᱵᱷᱟᱜᱮ ᱜᱮ ᱟᱨ ᱛᱟᱦᱚᱞᱮ ᱡᱷᱚᱛᱚ ᱡᱩᱢᱤᱫ ᱜᱮ ᱢᱮᱱᱟᱜ ᱯᱮᱭᱟ ᱥᱮ ᱵᱟᱨ ᱦᱟᱹᱴᱤᱧ ᱛᱮ ᱢᱮᱱᱟᱜ ᱯᱮᱭᱟ?
ᱦᱳᱭ ᱡᱩᱢᱤᱫ ᱜᱮ ᱢᱮᱱᱟᱜ ᱞᱮᱭᱟ ᱱᱤᱛ ᱫᱷᱟᱹᱨᱤᱡ ᱫᱚ ᱦᱟᱸᱜ
ᱟᱪᱪᱷᱟ ᱟᱪᱪᱷᱟ ᱟᱹᱰᱤ ᱵᱷᱟᱹᱜᱤ ᱡᱩᱢᱤᱫ ᱜᱮᱛᱚ ᱛᱟᱦᱮᱸ ᱫᱚᱨᱠᱟᱨ ᱦᱮᱸ ᱥᱮ ᱵᱟᱝ ᱡᱩᱢᱤᱫ ᱵᱟᱢ ᱛᱟᱦᱮᱸ ᱞᱮᱱᱠᱷᱟᱱ ᱮᱴᱟᱜ ᱵᱟᱹᱭᱨᱤ ᱫᱚ ᱢᱤᱫ ᱜᱷᱟᱹᱲᱤᱡ ᱛᱮ ᱦᱟᱨᱟᱣ ᱢᱮᱭᱟ ᱦᱮᱸ ᱥᱮ ᱵᱟᱝ?
ᱦᱳᱭ ᱡᱩᱢᱤᱫ ᱜᱮ ᱫᱟᱲᱮ ᱠᱚ ᱞᱟᱹᱭ ᱟᱠᱟᱫ ᱫᱚ ᱡᱟᱦᱟᱸ
ᱮᱠᱫᱚᱢ ᱠᱟᱛᱷᱟ ᱨᱮᱜᱮ ᱡᱩᱢᱤᱫ ᱜᱮ ᱫᱟᱨᱮ
ᱟᱯᱮ ᱥᱮᱫ ᱫᱚ ᱚᱠᱟᱞᱮᱠᱟ ᱨᱟᱥᱤ ᱟᱹᱛᱩ ᱠᱟᱱ ᱜᱮᱭᱟ
ᱦᱮᱸ ᱨᱟᱹᱥᱤ ᱟᱛᱳ ᱫᱚ ᱴᱷᱤᱠ ᱞᱟᱹᱭ ᱵᱟᱝ ᱜᱟᱱᱚᱜ-ᱟ ᱛᱚᱵᱮ ᱰᱷᱮᱨ ᱜᱮ ᱚᱲᱟᱜ ᱫᱚ ᱢᱮᱱᱟᱜ ᱟᱠᱟᱫ-ᱟ
ᱚᱸ ᱟᱪᱪᱷᱟ
ᱦᱩᱸ ᱦᱳᱭᱳᱜ-ᱟ ᱯᱚᱧᱪᱟᱥ ᱥᱟᱴᱴᱤ ᱯᱚᱧᱪᱟᱥ ᱥᱟᱴᱴᱤ ᱫᱚ ᱯᱚᱧᱪᱟᱥ ᱚᱱᱠᱟ ᱦᱩᱭᱩᱜᱼᱟ ᱱᱤᱛᱚᱜ ᱫᱚ ᱟᱨᱚ ᱠᱚ ᱚᱲᱟᱜᱮᱜᱼᱟ ᱢᱟᱱᱮ ᱟᱹᱰᱤ ᱦᱚᱲ ᱠᱚ ᱦᱟᱹᱴᱤᱧᱚᱜ ᱠᱟᱱᱟ ᱛᱚ ᱛᱟᱦᱞᱮ ᱟᱨᱚ ᱚᱲᱟᱜ ᱵᱟᱹᱲᱛᱤ ᱛᱤᱭ ᱫᱟᱠᱚ ᱮᱴᱟᱜ ᱫᱷᱟᱨᱮ ᱟᱨ ᱛᱟᱦᱞᱮ ᱟᱯᱮ ᱟᱛᱳ ᱨᱮ ᱡᱟᱦᱟᱸ ᱮᱸ ᱡᱟᱦᱟᱸᱭ ᱠᱚ ᱠᱟᱹᱭᱡᱟᱹ ᱠᱷᱟᱹᱯᱟᱹᱨᱤ ᱞᱮᱱᱠᱷᱟᱱ ᱛᱟᱦᱚᱞᱮ ᱢᱟᱺᱡᱷᱤ ᱛᱚ ᱡᱟ ᱢᱟᱱᱮ ᱢᱟᱺᱡᱷᱤ ᱠᱚ ᱦᱚᱦᱚᱣᱟᱭᱟ ᱛᱚ ᱢᱟᱺᱡᱷᱤ ᱟᱨ ᱟᱹᱛᱩ ᱦᱚᱲ ᱦᱚᱦᱚ ᱟᱹᱜᱚ ᱠᱚ ᱦᱳᱭᱳᱜ-ᱟ ᱚᱱᱟ ᱢᱤᱢᱟᱝᱥᱟ ᱞᱟᱹᱜᱤᱫ ᱛᱟᱦᱚᱞᱮ ᱚᱠᱟ ᱞᱮᱠᱟ ᱯᱮ ᱢᱤᱢᱟᱝᱥᱟᱭ ᱜᱮᱭᱟ ᱢᱟᱱᱮ ᱡᱟᱦᱟᱸᱭ ᱡᱩᱫᱤ ᱫᱳᱥ ᱠᱟᱜᱼᱟᱭ ᱩᱱᱤ ᱫᱚᱯᱮ ᱰᱟᱸᱰᱚᱢᱮᱭᱟ ᱥᱮ ᱵᱟᱝ?
ᱦᱳᱭ ᱟᱵᱚᱣᱟᱜ ᱢᱟ ᱚᱱᱠᱟ ᱢᱟ ᱢᱮᱱᱟᱜ ᱜᱮ ᱰᱟᱸᱰᱚᱢ ᱞᱮᱠᱟ ᱚᱱᱠᱟ ᱦᱟᱺᱰᱤ ᱯᱟᱹᱣᱨᱟᱹ ᱠᱟᱱ ᱠᱤᱢᱵᱟ ᱱᱚᱝᱠᱟ ᱯᱚᱭᱥᱟ ᱛᱮᱦᱚᱸ ᱚᱱᱠᱟ ᱠᱚᱢ ᱧᱚᱜ ᱡᱟᱛᱮᱭ ᱮᱢ ᱫᱟᱲᱮᱭᱟᱜ ᱪᱮᱫ ᱞᱮᱠᱟ ᱢᱟᱱᱮ ᱩᱱᱤ ᱠᱟᱹᱭ ᱠᱟᱜᱼᱟ ᱚᱱᱠᱟ ᱞᱮᱠᱟᱛᱮ ᱰᱸᱟᱰᱚᱢᱮ ᱦᱩᱭᱩᱜᱼᱟ
ᱦᱩᱸ ᱦᱩᱸ ᱴᱷᱤᱠ ᱚᱱᱟ ᱰᱟᱸᱰᱚᱢ ᱫᱚ ᱫᱚᱨᱠᱟᱨ ᱮᱰᱮᱠᱷᱟᱱ ᱟᱭᱟᱜ ᱦᱚᱸ ᱢᱮ ᱴᱮᱱ ᱵᱚᱛᱚᱨ ᱛᱟᱦᱮᱱ ᱛᱟᱭᱟ ᱦᱮᱸᱥᱮ ᱵᱟᱝ, ᱟᱫᱚ ᱟᱞᱮ ᱥᱮᱫ ᱦᱟᱸᱜ ᱩᱸ ᱥᱤᱥᱴᱮᱢ ᱫᱚ ᱠᱟᱹᱴᱤᱡ ᱟᱞᱟᱫᱟ ᱜᱮᱭᱟ ᱰᱟᱸᱰᱚᱢ ᱨᱮᱱᱟᱜ ᱢᱟᱱᱮ ᱦᱚᱭᱛ ᱛᱚ ᱦᱚᱭᱛᱳ ᱢᱤᱫᱴᱮᱱ ᱚᱲᱟᱜ ᱥᱚᱝᱥᱟᱨ ᱨᱮᱜᱮ ᱠᱷᱟᱹᱯᱟᱹᱨᱤ ᱦᱩᱭᱱᱟ ᱟᱫᱚ ᱦᱚᱭᱛ ᱢᱟᱱᱮ ᱚᱲᱟᱜ ᱨᱮᱜᱮ ᱠᱚ ᱠᱷᱟᱹᱯᱟᱹᱨᱤ ᱮᱱᱟ ᱠᱚ ᱟᱠᱚᱜᱮ ᱯᱚᱨᱤᱵᱟᱨᱤᱠ ᱡᱟᱸᱦᱟᱭ ᱡᱟᱦᱟᱱᱟᱜ ᱥᱚᱢᱚᱥᱥᱟ ᱠᱷᱟᱹᱛᱤᱨ ᱟᱫᱚ ᱩᱱ ᱡᱚᱠᱷᱚᱱ ᱫᱚ ᱦᱚᱭᱛᱚ ᱡᱟᱦᱟᱸᱭᱟᱜ ᱫᱳᱥ ᱧᱟᱢ ᱱᱟ ᱥᱮ ᱢᱤᱫᱴᱟᱝ ᱦᱚᱲ ᱛᱚ ᱫᱳᱥ ᱫᱚᱢ ᱧᱟᱢ ᱜᱮᱭᱟ ᱥᱮ ᱵᱟᱝ? ᱟᱞᱮ ᱫᱚ ᱦᱟᱸᱜ ᱚᱝᱠᱟ ᱫᱚ ᱵᱟᱞᱮ ᱰᱟᱸᱰᱚᱢ ᱠᱚᱣᱟ, ᱵᱩᱡᱷᱟᱹ ᱵᱩᱡᱷᱤ ᱵᱟᱲᱟ ᱦᱚᱴᱚ ᱠᱮᱜ ᱠᱚᱣᱟᱞᱮ ᱡᱮ ᱟᱨ ᱟᱞᱚᱯᱮ ᱠᱷᱟᱹᱯᱟᱹᱨᱤᱜᱼᱟ ᱦᱚᱭᱛᱚ ᱟᱯ ᱟᱯᱮ ᱟᱯᱮ ᱜᱮ ᱠᱟᱱᱟᱯᱮ ᱪᱮᱫ ᱪᱮᱫᱟᱜ ᱯᱮ ᱠᱷᱟᱹᱯᱟᱹᱨᱤᱜ ᱠᱟᱱᱟ ᱥᱮ ᱵᱟᱝ ᱟᱫᱚ ᱟᱫᱚ ᱢᱤᱫᱴᱟᱝ ᱫᱤᱱ ᱦᱤᱞᱳᱜ ᱡᱩᱫᱤ ᱟᱨᱚ ᱚᱱᱟ ᱱᱤᱭᱟᱹᱜᱮᱢ ᱫᱩᱲᱩᱵᱼᱟ ᱟᱨᱚ ᱦᱚᱭᱛᱳ ᱦᱚᱦᱚᱣᱟᱜ ᱢᱮᱭᱟᱭ ᱡᱟᱣᱨᱟᱜ, ᱦᱚᱭᱛᱚ ᱢᱤᱫ ᱫᱷᱟᱣ ᱵᱟᱨ ᱫᱷᱟᱣᱮᱢ ᱫᱩᱲᱩᱵ ᱱᱟ ᱟᱫᱚ ᱢᱤᱫᱴᱮᱱ ᱜᱚᱞᱯᱷᱚ ᱱᱤᱭᱮ ᱠᱤ ᱢᱤᱫᱴᱮᱡ ᱥᱚᱢᱚᱥᱥᱟ ᱱᱤᱭᱮ ᱡᱩᱫᱤ ᱫᱤᱱ ᱵᱮᱡᱟᱨᱚᱜ ᱟᱢ ᱛᱚ᱾ ᱟᱫᱚ ᱛᱚᱠᱷᱚᱱ ᱫᱚᱞᱮ ᱢᱮᱛᱟ ᱠᱚᱣᱟ ᱡᱮ ᱱᱤᱭᱟᱹ ᱫᱩᱲᱩᱵ ᱨᱤᱜᱤ ᱡᱟᱞᱮ ᱫᱩᱲᱩᱵ ᱱᱟ ᱢᱤᱢᱟᱹᱝᱥᱟ ᱦᱚᱴᱚ ᱠᱟᱜ ᱠᱟᱱᱟᱞᱮ ᱠᱤᱱᱛᱩ ᱯᱚᱨᱮᱨ ᱫᱷᱟᱣ ᱡᱚᱠ ᱠᱷᱚᱱ ᱞᱮ ᱫᱩᱲᱩᱵᱼᱟ ᱱᱚᱣᱟ ᱢᱤᱫᱴᱮᱱ ᱥᱚᱢᱚᱥᱥᱟ ᱤᱫᱤ ᱠᱟᱛᱮᱜ ᱜᱮ ᱩᱱᱫᱚ ᱠᱤᱱᱛᱩ ᱟᱫᱚᱞᱮ ᱰᱟᱸᱰᱚᱢ ᱯᱮᱭᱟ᱾
ᱟᱪᱪᱷᱟ᱾
ᱦᱩᱸ ᱟᱫᱚ ᱩᱱᱫᱚ ᱟᱠᱚ ᱵᱚᱛ ᱛᱚᱨ ᱵᱚᱞᱚᱣᱟᱠᱚᱣᱟ ᱡᱮ ᱢᱤᱫᱴᱟᱝ ᱰᱟᱸᱰᱚᱢ ᱢᱟᱱᱮ ᱛᱚ ᱡᱟᱦᱟᱱᱟᱜ ᱵᱟᱝ ᱡᱟᱦᱟᱱᱟᱜ ᱞᱟᱜᱟᱣ ᱠᱚᱜᱮᱭᱟ ᱛᱟᱦᱚᱞᱮ ᱪᱮᱫ ᱫᱚᱨᱠᱟᱨ ᱚᱝᱠᱟ ᱠᱷᱟᱹᱯᱟᱹ ᱨᱮᱱᱟᱜ ᱟᱫᱚ ᱠᱷᱟᱹᱯᱟᱹᱨᱤ ᱠᱚ ᱦᱚᱸ ᱚᱝᱠᱟ ᱫᱚ ᱵᱟᱝ ᱥᱨᱤᱥᱴᱤᱭᱟ ᱠᱟᱱᱟ ᱟᱫᱚ᱾
ᱚᱝᱠᱟ ᱫᱚ ᱦᱟᱸᱜ ᱵᱩᱡᱷᱟᱹᱣ ᱦᱚᱸ ᱢᱤᱫ ᱫᱷᱟᱣ ᱫᱚ ᱱᱟᱯᱟᱭ ᱠᱟᱱ ᱜᱮᱭᱟ ᱞᱟᱦᱟᱛᱮ ᱢᱟᱲᱟᱝ ᱵᱩᱡᱷᱟᱹᱣ ᱞᱟᱦᱟ ᱞᱮᱫ ᱢᱮᱭᱟ᱾
ᱦᱳᱭ᱾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
ᱟᱨ ᱡᱮᱢᱚᱱ ᱟᱨᱚ ᱮᱴᱟᱜ ᱪᱮᱫ ᱵᱤᱱ ᱞᱟᱹᱭᱫᱟ? ᱚ ᱟᱨ ᱢᱤᱫᱴᱮᱱ ᱠᱟᱛᱷᱟ ᱟᱨ ᱮᱴᱟᱜ ᱮᱴᱟᱜ ᱡᱮᱢᱚᱱ ᱟᱨᱚ ᱚᱝᱠᱟ ᱦᱚᱭᱛᱳ ᱢᱮᱱᱟᱜᱼᱟ ᱫᱳᱥ ᱯᱷᱳᱥ ᱟᱹᱰᱤ ᱨᱚᱠᱚᱢ᱾ ᱟᱫᱚ ᱩᱱᱫᱚ ᱚᱝᱠᱟ ᱧᱮᱞ ᱠᱟᱛᱮ ᱚᱝᱠᱟ ᱰᱟᱸᱰᱚᱢ ᱦᱩᱭᱩᱜᱼᱟ ᱦᱳᱭᱛᱳ ᱵᱩᱡᱷᱟᱹᱣ ᱦᱩᱭᱩᱜᱼᱟ᱾ ᱥᱩᱫᱷᱩ ᱡᱮ ᱯᱚᱨᱤᱵᱟᱨᱤᱠ ᱚᱥᱟᱱᱛᱤ ᱦᱚᱸ ᱚᱝᱠᱟ ᱫᱚ ᱵᱟᱝ ᱛᱚ ᱟᱨᱚ ᱦᱚᱭᱛᱳ ᱚᱝᱠᱟ ᱦᱩᱭ ᱫᱟᱲᱮᱜᱼᱟ ᱡᱟᱦᱟᱱᱟᱜ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
ᱦᱩᱸ ᱟᱨ ᱪᱮᱫ ᱵᱤᱱ ᱞᱟᱹᱭᱮᱫ ᱛᱟᱦᱮᱸᱫ ᱞᱟᱹᱭ ᱵᱤᱱ?
ᱚ ᱢᱟᱱᱮ ᱱᱚᱝᱠᱟ ᱯᱚᱨᱚᱵᱽ ᱠᱚᱫᱚ ᱪᱮᱞᱮᱠᱟ ᱦᱩᱭᱩᱜ ᱜᱮᱭᱟ ᱢᱟᱱᱮ ᱪᱮᱫ ᱯᱚᱨᱚᱵᱽ ᱠᱚᱯᱮ ᱢᱟᱱᱟᱣ ᱜᱮᱭᱟ ᱚᱝᱠᱟ ᱚᱱᱮᱚᱱᱟ ᱯᱟᱭ ᱥᱟᱸᱦᱤᱡ ᱛᱮ᱾
ᱟᱞᱮᱥᱮᱫ ᱯᱚᱨᱚᱵᱽ ᱫᱚ ᱦᱩᱭᱩᱜ ᱠᱟᱱᱟ ᱡᱮᱢᱚᱱ ᱚᱸᱭ ᱥᱚᱨᱦᱟᱭ ᱢᱮᱱᱟᱜ ᱛᱟᱵᱚᱱᱟ᱾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
ᱥᱚᱨᱦᱟᱭ ᱯᱚᱨᱚᱵᱽ ᱫᱚ ᱮᱠᱫᱚᱢ ᱡᱟᱸᱠ ᱡᱚᱢᱚᱠ ᱥᱟᱺᱦᱤᱡ ᱟᱨ ᱱᱟᱛᱮ ᱟᱵᱚᱣᱟᱜ ᱢᱮᱱᱟᱜ ᱛᱟᱢᱟ ᱵᱟᱦᱟ ᱵᱚᱸᱜᱟ ᱢᱮᱱᱟᱜ ᱛᱟᱵᱚᱱᱟ ᱢᱟᱜ ᱢᱚᱬᱮ ᱢᱟᱱᱮ ᱡᱚᱛᱚ ᱞᱮᱠᱟᱜᱮ ᱟᱞᱮ ᱫᱚ ᱡᱟᱠ ᱡᱚᱢᱚᱠ ᱥᱟᱸᱦᱤᱡ ᱜᱮᱞᱮ ᱢᱟᱱᱟᱣᱟ᱾
ᱦᱩᱸ, ᱟᱞᱮ‌ ᱥᱮᱜ ᱦᱚᱸ ᱟᱞᱮ ᱦᱚᱸ ᱚᱝᱠᱟᱜ ᱜᱮ ᱡᱚᱢᱚᱠ ᱛᱮᱜᱮ ᱥᱚᱨᱦᱟᱭ ᱢᱟ ᱟᱫᱚ ᱱᱚᱣᱟ ᱢᱟᱜ ᱢᱟᱜ ᱢᱚᱬᱮ ᱫᱚ ᱟᱞᱮᱥᱮᱫ ᱫᱚ ᱦᱟᱸᱜ ᱚᱝᱠᱟ ᱫᱚ ᱟᱞᱮᱥᱮᱫ ᱫᱚ ᱵᱟᱝ ᱦᱩᱭᱩᱜ ᱜᱮᱭᱟ᱾
ᱟᱪᱪᱷᱟ ᱟᱪᱪᱷᱟ᱾
ᱛᱟᱞᱦᱮ ᱵᱟᱦᱟ ᱫᱚ ᱦᱩᱭᱩᱜ ᱟᱛᱚ?
ᱚᱱᱟ ᱠᱚᱫᱚ ᱦᱩᱭᱳᱜ ᱜᱮᱭᱟ ᱥᱟᱱᱟᱢᱟᱜ ᱜᱮ ᱵᱟᱦᱟ ᱠᱟᱱ ᱫᱟᱸᱥᱟᱭ ᱠᱟᱱ ᱢᱟᱜ ᱢᱚᱬᱮ ᱦᱚᱸ ᱢᱟᱱᱮ ᱟᱞᱮ ᱫᱚ ᱚᱝᱠᱟ ᱯᱩᱡᱟᱹ ᱞᱮᱠᱟ ᱢᱟᱱᱮ᱾ ᱚᱝᱠᱟ ᱫᱚ ᱵᱟᱝ ᱦᱳᱭᱳᱜ-ᱟ ᱟᱫᱚᱢ ᱥᱮᱡ ᱫᱚ ᱟᱸᱡᱚᱢ ᱠᱟᱱᱟ ᱦᱳᱭ ᱚᱝᱠᱟ ᱟᱸᱡᱚᱢ ᱠᱟᱱᱟ ᱢᱟᱱᱮ ᱟᱰᱤ ᱨᱟᱹᱥᱠᱟᱹ ᱥᱟᱦᱤᱡ ᱦᱩᱭᱩᱜ-ᱟ᱾
ᱦᱮᱸ ᱦᱮᱸ ᱟᱸᱡᱚᱢ ᱢᱟᱱᱮ ᱢᱟᱜ ᱢᱚᱬᱮ ᱛᱚ ᱚᱱᱟ ᱫᱚ ᱦᱟᱸᱜ ᱵᱚᱪᱷᱚᱨ ᱫᱚ ᱵᱚᱪ ᱪᱷᱚᱨ ᱫᱤᱱ ᱨᱮᱫᱚ ᱵᱟᱝ ᱦᱳᱭᱳᱜ-ᱟ ᱡᱮᱢᱚᱱ ᱵᱟᱦᱟ ᱠᱚᱫᱚ ᱢᱤᱫᱴᱮᱱ ᱵᱚᱪ ᱪᱷᱚᱨ ᱨᱮ ᱢᱤᱫ ᱫᱷᱟᱣ ᱦᱩᱭᱳᱜ-ᱟ ᱱᱚᱣᱟ ᱫᱚ ᱦᱩᱭᱳᱜ ᱠᱟᱱᱟ ᱦᱚᱭᱛᱚ ᱚᱠᱟ ᱟᱛᱳ ᱠᱚᱨᱮᱫ ᱫᱚ ᱯᱮ ᱵᱚᱪᱷᱚᱨ ᱯᱚᱨ ᱯᱚᱨ ᱠᱚ ᱢᱟᱜ ᱢᱚᱬᱮᱜ-ᱟ ᱟᱨ ᱵᱟᱠᱷᱟᱱ ᱚᱠᱟ ᱟᱛᱳ ᱫᱚ ᱢᱚᱬᱮ ᱵᱚᱪᱷᱚᱨ ᱯᱚᱨ ᱯᱚᱨ᱾
ᱛᱟ ᱱᱚᱝᱠᱟ ᱥᱚᱨᱦᱟᱭ ᱫᱚ ᱛᱤᱱᱟᱹᱢ ᱫᱤᱱ ᱦᱩᱭᱩᱜ ᱜᱮᱭᱟ, ᱟᱯᱮ ᱥᱮᱫ ᱫᱚ?
ᱥᱚᱨᱦᱟᱭ?
ᱦᱳᱭ ᱦᱳᱭ,
ᱢᱟᱱᱮ ᱪᱮᱫ ᱞᱮᱠᱟ? ᱵᱟᱞᱤᱧ ᱵᱩᱡᱽ ᱫᱟᱲᱮᱭᱟᱫᱟ᱾
ᱢᱟᱱᱮ ᱡᱮᱢᱚᱱ ᱟᱞᱮ ᱥᱮᱫ ᱫᱚ, ᱱᱚᱝᱠᱟ ᱢᱚᱬᱮ ᱥᱤᱧ ᱢᱚᱬᱮ ᱧᱤᱫᱟᱹᱭ ᱦᱩᱭᱩᱜ-ᱟ, ᱚᱱᱠᱟ ᱜᱮ ᱟᱯᱮ ᱥᱮᱡ? ᱟᱫᱚᱢ ᱥᱮᱜ ᱟᱸᱡᱚᱢᱟᱠᱟᱱᱟ ᱡᱮ, ᱯᱮ ᱥᱤᱧ ᱯᱮ ᱧᱤᱫᱟᱹ ᱚᱠᱟ ᱥᱮᱭᱟᱜ ᱱᱟᱥᱮᱭᱟᱜ ᱟᱸᱡᱚᱢ ᱦᱩᱸ, ᱦᱮᱸ ᱦᱮᱸ, ᱦᱩᱸ,
ᱠᱟᱜ ᱢᱮᱱᱟᱜ ᱟᱜᱩᱣᱟᱠᱟᱜ-ᱟᱢ, ᱡᱮ ᱢᱚᱬᱮ ᱥᱤᱧ ᱢᱚᱬᱮ ᱧᱤᱫᱟᱹ ᱮᱸᱜᱮᱜ ᱟᱜ ᱮᱱᱮᱡ ᱟᱸᱜᱟᱭᱟᱠᱚ᱾
ᱦᱳᱭ ᱦᱳᱭ,
ᱦᱮᱸ ᱥᱮ ᱵᱟᱝ, ᱛᱟᱦᱞᱮ ᱟᱯᱮ ᱥᱮᱫ ᱠᱷᱩᱱᱴᱟᱹᱣ ᱠᱚ ᱛᱚᱞ ᱠᱚᱜᱮ ᱭᱟᱠᱚ ᱥᱮ ᱵᱟᱝ?
ᱵᱟᱝ ᱵᱟᱝ, ᱱᱚᱛᱮ ᱫᱚᱦᱟᱸᱜ ᱠᱷᱩᱱᱴᱟᱹ ᱠᱚᱫᱚ ᱵᱟᱝᱞᱮ ᱛᱚᱞ ᱠᱚᱣᱟ᱾
ᱟᱪᱪᱷᱟ, ᱟᱪᱪᱷᱟ, ᱵᱷᱟᱜᱤ ᱜᱮ, ᱦᱮᱸ ᱟᱞᱮ ᱥᱮᱫ ᱫᱚ ᱱᱮᱛᱟᱨ ᱦᱚᱸᱠᱚ ᱛᱚᱞ ᱠᱚᱜᱮᱭᱟ᱾ ᱛᱟᱯᱚᱨ ᱟᱞᱮ ᱱᱚᱸᱰᱮ ᱦᱟᱸᱜ ᱟᱞᱮ ᱟᱹᱛᱩ ᱥᱩᱨ ᱨᱮᱜᱮ, ᱥᱩᱨ ᱢᱟᱱᱮ ᱟᱞᱮ ᱟᱹᱛᱩ ᱡᱟᱯᱟᱜ ᱡᱟᱯᱟᱜ ᱜᱮ ᱟᱫᱚ ᱮᱴᱟᱜ ᱢᱟᱹᱭᱡᱟᱹ ᱯᱟᱲᱟᱜ-ᱟ ᱚᱱᱟ ᱫᱚ, ᱟᱫᱚ ᱯᱩᱱᱱᱤᱢᱟ ᱡᱚᱠᱷᱚᱱ ᱩᱱᱠᱩ ᱫᱚᱠᱚ ᱥᱚᱨᱦᱟᱭᱚᱜ-ᱟ᱾
ᱟᱫᱚ ᱡᱮᱫᱤᱱ ᱯᱩᱨᱱᱤᱢᱟ ᱥᱮᱫᱤᱱ ᱫᱚ ᱟᱠᱚ ᱢᱟᱴᱷ ᱢᱮᱱᱟᱜ ᱟᱠᱟᱫ ᱛᱟᱠᱚᱣᱟ, ᱛᱚ ᱚᱱᱟ ᱢᱟᱴᱷ ᱨᱮ ᱟᱛᱳ ᱮᱴᱟᱜ ᱮᱴᱟᱜ ᱟᱛᱳ ᱠᱚᱨᱮᱱ ᱤᱭᱟᱹ ᱠᱚ ᱟᱹᱜᱩ ᱠᱚᱣᱟ, ᱚᱠᱚᱭ ᱫᱚ ᱠᱟᱲᱟ ᱚᱠᱚᱭ ᱫᱚ ᱰᱟᱝᱨᱟ ᱜᱟᱹᱭ ᱚᱱᱮ ᱚᱱᱠᱟ ᱟᱨᱠᱤ, ᱢᱟᱱᱮ ᱛᱚᱠᱷᱚᱱ ᱯᱩᱨᱩᱥᱠᱟᱨ ᱛᱟᱦᱮᱱᱟ ᱟᱨᱠᱤ, ᱚᱠᱚᱭ ᱨᱮᱱ ᱵᱮᱥᱤ ᱨᱚᱜᱟᱭ ᱩᱱᱤ ᱫᱚ ᱢᱤᱫᱴᱮᱱ ᱥᱮᱨᱮᱧ ᱧᱟᱢᱟᱭ ᱚᱱᱟ ᱟᱛᱳ ᱛᱚᱨᱚᱯᱷ ᱠᱷᱚᱱᱟᱜ, ᱟᱨ ᱮᱱᱮᱡ ᱠᱚᱦᱚᱸ ᱦᱤᱡᱩᱜ ᱟᱠᱚ ᱡᱮᱡᱽ ᱡᱟᱨ ᱡᱟᱦᱟᱸᱭ ᱨᱩᱥᱤᱠᱟ, ᱩᱱᱠᱩ ᱫᱚᱠᱚ ᱦᱤᱡᱩᱜ-ᱟ ᱯᱩᱨᱟᱹ ᱢᱤᱫ ᱜᱚᱴ ᱮᱱᱮᱡ ᱟᱠᱚ ᱡᱟᱦᱟᱸ ᱢᱤᱫ ᱥᱟᱶᱛᱮ ᱟᱫᱚ ᱚᱱᱟ ᱨᱮᱦᱚᱸ ᱡᱟᱦᱟᱸᱭ ᱵᱷᱟᱜᱮ ᱮᱱᱮᱡᱟᱭ ᱵᱷᱟᱜᱮ ᱥᱮᱨᱤᱧᱟᱭ, ᱩᱱᱠᱩ ᱞᱟᱹᱜᱤᱫ ᱦᱚᱸ ᱥᱤᱨᱯᱟᱹ᱾ ᱛᱟᱦᱮᱱᱟ ᱚᱱᱰᱮ ᱱᱚᱸᱰᱮ ᱫᱚ, ᱛᱚ ᱚᱱᱟ ᱠᱤᱹᱛᱟᱨ ᱚᱱᱟ ᱯᱩᱨᱱᱤᱢᱟ ᱨᱮᱫᱚ ᱵᱷᱟᱜᱮ ᱜᱮ ᱦᱩᱭᱳᱜ-ᱟ᱾
ᱦᱩᱸ, ᱟᱨ ᱱᱚᱝᱠᱟ ᱥᱚᱨᱦᱟᱭ ᱫᱚ ᱢᱟᱱᱮ ᱠᱩᱞᱦᱤ ᱨᱮᱜᱮ ᱯᱮ ᱟᱬᱜᱚ ᱨᱟᱠᱟᱵ ᱛᱮᱯᱮ, ᱮᱱᱮᱡ ᱥᱤᱨᱤᱧᱟ ᱥᱮ ᱱᱚᱝᱠᱟ ᱢᱤᱫᱴᱮᱱ, ᱟᱠᱷᱲᱟ ᱛᱮᱦᱮᱱ ᱛᱟᱯᱮᱭᱟ?
ᱟᱞᱮ ᱫᱚ ᱦᱟᱸᱜ ᱚᱱᱠᱟ ᱫᱚ ᱡᱮ ᱠᱩᱞᱦᱤ ᱟᱬᱜᱚ ᱨᱟᱠᱟᱵ ᱚᱱᱠᱟ ᱫᱚ ᱵᱟᱝ, ᱟᱠᱷᱲᱟ ᱛᱟᱸᱦᱮᱱᱟ ᱛᱚ ᱚᱸᱰᱮ ᱜᱮ᱾
ᱟᱨ ᱡᱟᱦᱟᱸ ᱯᱩᱨᱱᱤᱢᱟ ᱨᱮᱱᱟᱜ ᱞᱤᱧ ᱞᱟᱹᱭᱟᱜ ᱵᱤᱱᱟ ᱚᱱᱟ ᱟᱞᱮ ᱯᱟᱥᱮᱨ ᱟᱛᱳ, ᱢᱟᱱᱮ ᱥᱩᱨ ᱥᱩᱨ ᱨᱮᱜᱮ ᱚᱸᱰᱮ ᱫᱚ ᱯᱩᱨᱱᱤᱢᱟ ᱦᱤᱞᱳᱜ ᱫᱚ ᱦᱟᱸᱜ ᱜᱚᱰᱟ ᱨᱮᱜᱮ ᱠᱷᱩᱱᱴᱟᱹᱭ ᱦᱩᱭᱩᱜ-ᱟ, ᱚᱸᱰᱮ ᱜᱮ ᱦᱟᱸᱜ ᱮᱱᱮᱡ ᱠᱚ ᱦᱩᱭᱳᱜ-ᱟ᱾ ᱟᱨ ᱯᱚᱨᱮᱨ ᱫᱤᱱ ᱫᱚ ᱦᱳᱭᱳᱜ ᱠᱟᱱᱟ ᱠᱩᱞᱦᱤ ᱠᱷᱩᱱᱴᱟᱹᱣ, ᱩᱱ ᱫᱚ ᱠᱩᱞᱦᱤ ᱨᱮ ᱠᱷᱩᱱᱴᱟᱹᱣ ᱦᱳᱭᱳᱜ-ᱟ᱾ ᱟᱨ ᱠᱩᱞᱦᱤ ᱨᱮᱜᱮ ᱠᱚ ᱮᱱᱮᱡ ᱟᱝᱜᱟᱭᱟ᱾
ᱟᱞᱮ ᱥᱮᱡ ᱫᱚ ᱱᱚᱝᱠᱟ ᱢᱚᱬᱮ ᱢᱚᱬᱮ ᱧᱤᱫᱟᱹ ᱠᱩᱞᱦᱤ ᱨᱮᱜᱮ ᱟᱬᱜᱳ ᱨᱟᱠᱟᱵ ᱠᱟᱛᱮᱜ ᱮᱱᱮᱡ ᱥᱤᱨᱤᱧ ᱦᱩᱭᱳᱜ-ᱟ᱾
ᱦᱩᱸ ᱟᱫᱚ ᱱᱮᱛᱟᱨ ᱫᱚ ᱚᱱᱮ ᱞᱟᱹᱭ ᱜᱮᱠᱚ ᱞᱟᱹᱭᱟ ᱡᱮ, ᱢᱚᱬᱮ ᱥᱤᱧ ᱢᱟᱹᱧᱫᱷᱟᱹ ᱫᱚ ᱟᱫᱚ ᱦᱟᱸᱜ ᱵᱟᱠᱚ ᱮᱱᱮᱡ ᱠᱟᱱᱟ᱾
ᱦᱩᱸ ᱮᱦᱮᱸ ᱮᱱᱮᱡ, ᱦᱳᱭ ᱦᱳᱭ ᱱᱤᱛᱚᱝ ᱫᱚ ᱵᱟᱠᱚ ᱮᱱᱮᱡ ᱠᱟᱱᱟ ᱚᱠᱟ ᱨᱮᱦᱚᱸ᱾
ᱠᱟ ᱢᱮᱱᱟᱜᱼᱟ ᱚᱱᱟ ᱫᱚ ᱦᱟᱸᱜ ᱞᱟᱹᱭᱟᱜ ᱜᱮᱭᱟ ᱵᱚᱱ ᱥᱮ ᱵᱟᱝ?
ᱩᱱ ᱫᱤᱱ ᱫᱚ ᱥᱮᱛᱟᱜ ᱩᱱ ᱫᱤᱱ ᱫᱚ ᱥᱮᱛᱟ ᱦᱩᱭᱩᱜ ᱠᱟᱱ ᱛᱟᱦᱮᱱᱟ ᱮᱱᱮᱡ ᱥᱮᱛᱟ᱾
ᱦᱩᱸ ᱦᱩᱸ, ᱯᱟᱹᱦᱤᱞ ᱫᱚ ᱮᱠᱫᱚᱢ ᱮᱱᱮᱡ ᱥᱮᱛᱟᱜ᱾
ᱮᱠᱷᱚᱱ ᱫᱚ ᱟᱨ ᱠᱷᱚᱢ ᱫᱚᱥᱴᱟᱜ ᱟᱹᱨᱤ ᱵᱟᱡᱟᱜ ᱛᱮᱜᱮ ᱠᱚ ᱵᱚᱱᱫᱚ ᱠᱟᱜ ᱠᱟᱱᱟ᱾
ᱦᱩᱸ ᱦᱩᱸ ᱱᱚᱜᱼᱚᱸᱭ ᱡᱟᱦᱟᱱᱟᱜ ᱦᱳᱭ ᱛᱚ ᱵᱟᱯᱞᱟ ᱚᱲᱟᱜ ᱠᱚᱨᱮ ᱜᱮ ᱧᱮᱞ ᱵᱮᱱ ᱴᱟᱢᱟᱠ ᱨᱮᱱᱟᱜ ᱮᱱᱮᱡ ᱫᱚ ᱵᱟᱠᱚ ᱠᱩᱥᱤᱜ ᱠᱟᱱᱟ ᱴᱟᱢᱟᱠ ᱡᱟᱦᱟᱸ ᱥᱟᱰᱮ ᱨᱮᱱᱟᱜ ᱱᱮᱛᱟᱨ ᱫᱚ ᱦᱟᱱᱮ ᱡᱷᱚᱛᱚ ᱦᱟᱱᱮ ᱰᱤ ᱡᱮ ᱰᱟᱹᱵᱩᱝ ᱪᱷᱟᱲᱟ ᱵᱟᱠᱚ ᱮᱱᱮᱡ ᱮᱫᱼᱟ᱾
ᱦᱳᱭ ᱦᱳᱭ
ᱦᱩᱸ
ᱟᱨ ᱱᱚᱝᱠᱟ ᱟᱯᱮ ᱥᱮᱫ ᱫᱚ ᱛᱩᱢᱫᱟᱜ, ᱴᱟᱢᱟᱠ ᱵᱮᱜᱚᱨ ᱟᱨᱦᱚ ᱮᱴᱟᱜᱼᱟᱜ ᱢᱟᱱᱮ ᱢᱮᱱᱟᱜ ᱟᱠᱟᱫᱟ ᱥᱟᱯᱟᱵᱽ?
ᱛᱩᱢᱫᱟᱜ, ᱴᱟᱢᱟᱠ ᱵᱮᱜᱚᱨ ᱮᱴᱟᱜ ᱫᱚ ᱢᱮᱱᱟᱜᱼᱟ ᱛᱚ ᱛᱤᱨᱭᱚ ᱢᱮᱱᱟᱜᱼᱟ, ᱵᱟᱱᱟᱢ ᱢᱮᱱᱟᱜᱼᱟ᱾
ᱱᱚᱣᱟ ᱨᱮᱜᱽᱲᱟ ᱦᱚᱸ ᱟᱸᱡᱚᱢ ᱟᱠᱟᱱᱟ ᱫᱚᱢ ᱥᱮᱫ ᱫᱚ ᱛᱟᱦᱮᱱ ᱜᱮ᱾
ᱦᱮᱸ ᱦᱮᱸ ᱟᱞᱮ ᱥᱮᱫ ᱫᱚ ᱨᱮᱜᱽᱲᱟ ᱢᱮᱱᱟᱜᱼᱟ ᱨᱮᱜᱽᱲᱟ ᱪᱷᱟᱲᱟ ᱛᱚ ᱮᱸ ᱢᱤᱫᱴᱮᱱ ᱛᱟᱞ ᱫᱚ ᱦᱟᱸᱜ ᱵᱟᱵᱮᱱ ᱨᱟᱠᱟᱵ ᱫᱟᱲᱮᱜᱼᱟ᱾ ᱴᱟᱢᱟᱠ ᱫᱚ ᱦᱟᱸᱜ ᱯᱩᱭᱞᱩ ᱨᱮ ᱪᱮᱫ ᱞᱮᱠᱟᱵᱤᱱ ᱴᱷᱩᱠᱟᱹᱣ ᱜᱚᱫᱟ ᱵᱟᱹᱵᱤᱱ ᱴᱷᱩᱠᱟᱹᱣ ᱫᱟᱲᱮᱜᱼᱟ᱾
ᱟᱞᱮ ᱥᱮᱫ ᱫᱚ ᱵᱟᱹᱱᱩᱜᱼᱟ ᱨᱮᱜᱽᱲᱟ ᱫᱟ ᱟᱞᱮ ᱥᱮᱫ ᱫᱚ ᱛᱩᱢᱫᱟᱜ ᱜᱮ ᱜᱮᱭᱟ᱾
ᱟᱪᱪᱷᱟ ᱟᱪᱪᱷᱟ ᱛᱩᱢᱫᱟᱜ ᱜᱮ ᱵᱟᱝ ᱦᱮᱸ ᱛᱩᱢᱫᱟᱜ ᱛᱮᱦᱚᱸ
ᱦᱩᱸ ᱥᱮ ᱛᱩᱢᱫᱟᱜ ᱴᱟᱢᱟᱠ
ᱟᱨ ᱡᱷᱚᱢᱚᱨ ᱠᱚ ᱢᱮᱱᱟᱜᱼᱟ ᱥᱮ ᱵᱟᱝ ᱡᱷᱚᱢᱚᱨ?
ᱡᱷᱚᱢᱚᱨ ᱠᱚᱫᱚ ᱢᱟᱱᱮ ᱱᱚᱝᱠᱟ ᱫᱚ ᱥᱚᱨᱦᱟᱭ ᱠᱚᱨᱮ ᱫᱚ ᱵᱟᱝᱞᱮ ᱤᱭᱟᱹᱭ ᱛᱩᱢ ᱜᱮᱭᱟ ᱢᱟᱱᱮ ᱞᱮ ᱚᱱᱟ ᱫᱚ ᱫᱟᱸᱥᱟᱭ ᱨᱮᱜᱮ ᱫᱟᱸᱥᱟᱭ ᱨᱮᱜᱮ ᱡᱟᱹᱥᱛᱤ ᱫᱚ ᱦᱟᱸᱜ
ᱵᱷᱟᱜᱤ ᱜᱮ᱾ ᱟᱫᱚ ᱦᱟᱸᱜ ᱜᱚᱴᱟ ᱥᱮᱫ ᱫᱚ ᱵᱟᱵᱚᱱ ᱥᱚᱢᱟᱱᱟ ᱛᱚ᱾ ᱦᱮᱸ ᱥᱮ ᱵᱟᱝ ᱴᱚᱴᱷᱟᱠᱤᱭᱟᱹ ᱦᱤᱥᱟᱹᱵᱽ ᱟᱹᱰᱤ ᱜᱟᱱ ᱜᱮ ᱵᱷᱮᱜᱟᱨ ᱢᱮᱱᱟᱜ ᱛᱟᱵᱚᱱᱟ᱾
ᱟᱨ ᱛᱟᱦᱚᱞᱮ ᱥᱟᱠᱨᱟᱛ ᱫᱚ ᱚᱠᱟ ᱞᱮᱠᱟ ᱢᱟᱱᱟᱜᱼᱟ ᱥᱟᱠᱨᱟᱛ ᱯᱚᱨᱚᱵᱽ᱾
ᱥᱟᱠᱨᱟᱛ ᱦᱚᱸ ᱚᱱᱠᱟ ᱫᱚ ᱱᱚᱛᱮ ᱫᱚ ᱢᱟᱱᱟᱣ ᱫᱚ ᱵᱟᱝᱞᱮ ᱢᱟᱱᱟᱣ ᱜᱮᱭᱟ ᱱᱚᱛᱮ ᱫᱚ ᱡᱟᱦᱟᱸ ᱢᱟᱱᱟᱣ ᱜᱮᱭᱟ ᱥᱚᱨ ᱦᱟᱭ ᱵᱟᱦᱟ ᱟᱨ ᱫᱟᱸᱥᱟᱭ ᱱᱚᱣᱟ ᱯᱮᱭᱟ ᱜᱮ ᱱᱟᱯᱟᱭ ᱥᱟᱹᱦᱤᱡ ᱫᱚ ᱢᱟᱱᱟᱣ ᱦᱩᱭᱩᱜᱼᱟ ᱮᱠᱷᱟᱱ ᱫᱚ ᱚᱱᱠᱟ ᱫᱚ ᱵᱟᱝ ᱢᱟᱱᱟᱣ ᱦᱩᱭᱩᱜ
ᱦᱩᱸ ᱟᱹᱰᱤ ᱱᱟᱯᱟᱭ᱾
ᱯᱮ ᱥᱮᱫ ᱪᱮᱫ ᱞᱮᱠᱟ ᱠᱚ ᱢᱟᱱᱟᱭ ᱜᱮ
ᱟᱞᱮ ᱥᱮᱫ ᱦᱚᱸ ᱵᱷᱟᱜᱤ ᱜᱮ ᱥᱟᱠᱨᱟᱛ ᱢᱟᱱᱮ ᱵᱟᱠ ᱡᱟᱦᱟᱸᱭ ᱦᱩᱰᱤᱧ ᱦᱩᱰᱤᱧ ᱜᱤᱫᱽᱨᱟᱹ ᱠᱚ ᱢᱮᱱᱟᱜ ᱠᱟᱜ ᱠᱚᱣᱟ ᱠᱩᱢᱵᱟᱹ ᱠᱚ ᱵᱮᱱᱟᱣ ᱠᱟᱜᱼᱟ ᱠᱚ᱾ ᱟᱨ ᱡᱮ ᱫᱤᱱ ᱟᱨᱠᱤ ᱯᱤᱴᱷᱟᱹᱭᱟᱠᱚ ᱥᱮᱫᱤᱱ ᱵᱷᱚᱨ ᱛᱮᱫᱚ ᱟᱫᱚ ᱪᱟᱞᱟᱜ ᱡᱚᱛᱚ ᱜᱤᱫᱽᱨᱟᱹ ᱢᱤᱞᱮ ᱛᱟᱦᱚᱞᱮ ᱠᱩᱢᱵᱟᱹ ᱠᱚ ᱫᱷᱚᱨᱟᱣᱟ ᱟᱨ ᱛᱩᱯᱟᱹᱱᱟᱠᱚ ᱟᱨᱠᱤ ᱯᱩᱠᱷᱨᱤ ᱵᱟᱠᱷᱟᱱ ᱵᱟᱫᱽ ᱨᱮ ᱱᱚᱜᱼᱚᱸᱭ ᱱᱚᱝᱠᱟ ᱛᱟᱯᱚᱨ᱾ ᱚᱱᱟ ᱦᱩᱭ ᱠᱟᱛᱮᱫ ᱟᱫᱚ ᱠᱚ ᱦᱤᱡᱩᱜᱼᱟ ᱟᱫᱚ ᱡᱮᱡᱟᱨᱟᱱ ᱠᱷᱚᱲ ᱨᱮᱱ ᱵᱟᱸᱫᱽᱨᱤ ᱠᱚ ᱵᱮᱱᱟᱣ ᱠᱚᱣᱟ᱾ ᱟᱞᱮ ᱥᱮᱫ ᱫᱚ ᱦᱟᱸᱜ ᱵᱟᱸᱫᱽᱨᱤ ᱠᱚ ᱢᱮᱛᱟ ᱠᱚᱣᱟ ᱟᱫᱚ ᱟᱯᱮ ᱥᱮᱫ ᱪᱤᱞᱤ ᱠᱚ ᱢᱮᱛᱟ ᱠᱚᱣᱟ ᱦᱳᱭ ᱛᱚ ᱧᱩᱛᱩᱢ ᱵᱚᱫᱚᱞ ᱫᱟᱲᱮᱭᱟᱜᱼᱟ᱾
ᱦᱩᱸ ᱟᱞᱮ ᱥᱮᱫ ᱫᱚ ᱦᱟᱸᱜ ᱵᱟᱹᱱᱩᱜ ᱟᱞᱮ ᱥᱮᱫ ᱫᱚ ᱦᱟᱸᱜ ᱚᱱᱟ ᱠᱚᱫᱚ ᱦᱟᱸᱜ ᱵᱟᱹᱱᱩᱜ ᱠᱟᱫ ᱠᱚᱣᱟ᱾
ᱟᱪᱪᱷᱟ ᱟᱪᱪᱷᱟ
ᱦᱩᱸ ᱦᱩᱸ
ᱵᱟᱠᱷᱟᱱ ᱚᱱᱠᱟ ᱠᱚ ᱮᱱᱮᱡ ᱠᱚ ᱪᱟᱞᱟᱜᱼᱟ ᱟᱨ ᱪᱟᱣᱞᱮ ᱠᱚᱠᱚ ᱤᱹᱫᱮᱭᱟ ᱯᱤᱴ ᱯᱤᱴᱷᱟᱹ ᱠᱚ ᱠᱷᱟᱹᱡᱟᱹᱲᱤ ᱠᱚ ᱚᱱᱠᱟ ᱟᱨᱠᱤ ᱛᱟᱯᱚᱨ ᱛᱟᱨᱟ ᱥᱤᱧ ᱦᱟᱸᱜ ᱟᱨᱚ ᱢᱮᱱᱟᱜ-ᱟ ᱡᱚ ᱵᱮᱡᱷᱟ ᱛᱩᱧ᱾ ᱟᱯᱮ ᱥᱮᱜᱽ ᱦᱩᱭᱩᱜ ᱜᱮᱭᱟ ᱥᱮ ᱵᱟᱝ ᱵᱷᱮᱡᱟ ᱛᱩᱧ?
ᱦᱳᱭ ᱦᱩᱭᱩᱜ ᱜᱮᱭᱟ ᱵᱮᱡᱷᱟ ᱛᱩᱧ ᱫᱚ᱾ ᱦᱚᱸ ᱥᱤᱧ ᱱᱚᱝᱠᱟᱱ ᱫᱤᱱᱟᱹᱢᱟᱱ ᱵᱮᱲᱟ ᱫᱚ ᱢᱟᱱᱮ ᱱᱚᱝᱠᱟ ᱥᱮᱸᱫᱽᱨᱟ ᱠᱚᱞᱮ ᱪᱟᱞᱟᱜ-ᱟ, ᱤᱱᱟᱹ ᱯᱚᱨᱮ ᱟᱫᱚ ᱦᱮᱡ ᱵᱟᱲᱟ ᱠᱟᱛᱮᱫ ᱱᱟ ᱵᱮᱡᱷᱟ ᱛᱩᱧ ᱞᱮ ᱥᱮᱱ ᱮᱱ ᱜᱮ᱾
ᱟᱪᱪᱷᱟ ᱦᱳᱭ ᱚᱝᱠᱟ ᱜᱮ ᱟᱨᱠᱤ,
ᱦᱩᱸ ᱟᱨᱚᱱᱤ ᱦᱳᱭ ᱟ ᱠᱩᱞᱦᱤ ᱢᱩᱪᱟᱹᱜ ᱨᱮ ᱚᱸᱰᱮ ᱟᱫᱚ ᱚᱸᱰᱮ ᱚᱱᱟ ᱠᱟᱨᱫᱷᱟᱹᱱᱤ ᱠᱚ ᱩᱫᱩᱜ ᱵᱟᱲᱟ ᱭᱟᱠᱚ᱾
ᱟᱪᱪᱷᱟ ᱟᱪᱪᱷᱟ ᱟᱹᱰᱤ ᱱᱟᱯᱟᱭ ᱡᱟᱭᱦᱩᱠ, ᱛᱟᱦᱞᱮ ᱵᱟᱯᱞᱟ ᱠᱚᱨᱮᱜ ᱟᱯᱮ ᱴᱟᱢᱟᱠ ᱛᱩᱢᱫᱟᱜ ᱠᱚᱯᱮ ᱵᱮᱣᱦᱟᱨ ᱜᱮᱭᱟ ᱥᱮ ᱵᱟᱝ?
ᱦᱳᱭ ᱵᱮᱣᱦᱟᱨ ᱫᱚ ᱵᱮᱦᱟᱨ ᱜᱮ ᱟᱫᱚ ᱠᱷᱩᱵ ᱠᱚᱢᱚᱜ ᱠᱟᱱᱟ ᱮᱠᱷᱚᱱ ᱫᱚ ᱧᱮᱞᱚᱜ ᱠᱟᱱᱟ, ᱰᱤᱡᱮ ᱞᱟᱸᱜᱬᱮ ᱨᱮᱜᱮ ᱵᱷᱟ
ᱦᱮᱸ ᱰᱤᱡᱮ ᱞᱟᱸᱜᱽᱬᱮ ᱮᱴᱟᱜ ᱮᱴᱟᱜ ᱴᱚᱴᱷᱟ ᱠᱚᱨᱮᱜ ᱧᱮᱞ ᱵᱮᱱ ᱱᱚᱜ-ᱚᱭ ᱰᱤᱡᱮ ᱞᱟᱸᱜᱽᱬᱮ ᱠᱚ ᱮᱱᱮᱡᱮᱜ-ᱟ ᱫᱚᱢᱮ ᱦᱮᱸᱥᱮ ᱵᱟᱝ ᱱᱚᱣᱟ ᱫᱚ ᱢᱤᱫᱴᱮᱱ ᱟᱞᱟᱫᱟ ᱢᱤᱫᱴᱮᱱ ᱚᱨᱥᱚᱝ ᱯᱟᱲᱟᱜ ᱠᱟᱱᱟ ᱵᱟᱹᱲᱤᱡ ᱚᱨᱥᱚᱝ ᱱᱚᱣᱟ ᱫᱚ ᱦᱮᱸᱥᱮ ᱵᱟᱝ ᱟᱵᱚ ᱥᱚᱢᱟᱡᱽ ᱪᱮᱛᱟᱱ ᱨᱮᱫᱚ,
ᱦᱚᱸ ᱟᱵᱚᱣᱟᱜ ᱟᱹᱨᱤᱪᱟᱹᱞᱤ ᱟᱫᱚᱜ ᱠᱟᱱᱟ᱾
ᱦᱩᱸ ᱦᱩᱸ ᱛᱟᱢᱟᱠ ᱛᱩᱢᱫᱟᱜ ᱫᱚᱠᱚ ᱵᱟᱹᱜᱤ ᱭᱮᱜ ᱠᱟᱱᱟ ᱱᱮᱛᱟᱨ ᱫᱚ ᱰᱤᱡᱮ ᱰᱟᱹᱵᱩᱝ ᱠᱚ ᱠᱩᱥᱤᱭᱟᱜ ᱠᱟᱱᱟ᱾
ᱦᱩᱸᱻ
ᱴᱟᱢᱟᱜ ᱛᱩᱢᱫᱟᱜ ᱠᱚ ᱟᱹᱜᱩ ᱠᱟᱜᱽ-ᱟ ᱥᱮ ᱠᱚ ᱫᱟᱹᱲ ᱪᱟᱵᱟᱭᱮᱜ-ᱟ
ᱦᱮᱸ ᱦᱮᱸ ᱦᱮᱸ ᱵᱟᱠᱷᱟᱱ ᱯᱟᱹᱦᱤᱞ ᱫᱚ ᱚᱱᱟ ᱴᱟᱢᱟᱜ ᱛᱩᱢᱫᱟᱜ ᱜᱮ ᱡᱚᱛᱚ ᱠᱤᱪᱷᱩ ᱢᱟᱱᱮ ᱮᱦ ᱢᱚᱱᱮ ᱡᱤ ᱨᱮᱥᱠᱟᱹᱢ ᱵᱩᱡᱷᱟᱹᱣᱟ ᱛᱟᱯᱚᱨ ᱞᱟᱸᱜᱟ ᱦᱚᱲᱢᱚ ᱟᱨᱠᱤ ᱵᱷᱟᱹᱜᱮᱢ ᱵᱩᱡᱷᱟᱹᱣ-ᱟ ᱮᱱᱮᱡ ᱛᱟᱞ ᱛᱮ ᱡᱚᱛᱚ ᱦᱚᱲ ᱢᱤᱫ ᱥᱟᱶᱛᱮ ᱯᱮ ᱮᱱᱮᱡᱟ ᱥᱮ ᱵᱟᱝ?
ᱦᱚᱭ ᱦᱚᱸ ᱩᱱ ᱫᱚᱦᱟᱜ ᱟᱫ ᱪᱟᱵᱟᱜ ᱠᱟᱱ ᱛᱟᱵᱚᱱᱟ᱾
ᱮᱠᱫᱚᱢ ᱟᱹᱰᱤ ᱠᱤᱪᱷᱩ ᱜᱮ ᱟᱫ ᱪᱟᱵᱟᱜ ᱠᱟᱱᱟ ᱟᱹᱰᱤᱜᱟᱱ ᱦᱚᱲ ᱦᱚᱭᱛᱚ ᱢᱟᱱᱮ ᱪᱟᱹᱠᱨᱤ ᱧᱟᱢ ᱠᱟᱛᱮᱫ ᱵᱟᱭᱨᱮ ᱫᱤᱥᱚᱢ ᱛᱮᱠᱚ ᱪᱟᱞᱟᱜ ᱠᱟᱱᱟ᱾ ᱢᱮᱱᱠᱷᱟᱱ ᱩᱝᱠᱩ ᱫᱚ ᱚᱱᱟ ᱟᱵᱚᱣᱟᱜ ᱥᱟᱱᱛᱟᱲ ᱟᱹᱨᱤ ᱪᱟᱹᱞᱤ ᱠᱚ ᱦᱤᱲᱤᱧ ᱫᱟ᱾
ᱦᱩᱸ ᱟᱵᱚᱣᱟᱜ ᱟᱲᱟᱝ ᱛᱮᱦᱚᱸ ᱚᱝᱠᱟ ᱨᱚᱲ ᱵᱟᱠᱚ ᱨᱚᱲ ᱮᱜ-ᱟ᱾
ᱵᱟᱝ ᱵᱟᱝ ᱟᱭᱳ ᱟᱲᱟᱝ ᱛᱚ ᱱᱚᱝᱠᱟ ᱛᱮ ᱟᱠᱚ ᱫᱚᱠᱚ ᱟᱫᱮᱜ-ᱟ ᱛᱚ᱾
ᱦᱩᱸᱻ
ᱩᱸᱦ ᱟᱫᱚ ᱚᱱᱟ ᱫᱚ ᱪᱤᱠᱟᱹ ᱛᱤᱵᱤᱱ ᱢᱮᱛᱟ ᱠᱚᱣᱟ ᱟᱫᱚ ᱟᱠᱚ ᱡᱩᱫᱤ ᱵᱟᱠᱚ ᱵᱩᱡᱟ ᱥᱮ ᱵᱟᱝ, ᱟᱭᱳ ᱟᱲᱟᱝ ᱜᱮᱛᱚ ᱱᱤᱡᱮᱨᱟᱜ ᱡᱟᱱᱟᱢ ᱟᱲᱟᱝ ᱠᱟᱱᱟ ᱡᱟᱦᱟᱸ ᱟᱵᱚᱣᱟᱜ ᱯᱟᱹᱨᱥᱤ ᱚᱱᱟᱜᱮ ᱡᱩ ᱫᱤ ᱟᱢ ᱫᱚ ᱵᱟᱢ ᱨᱚᱲᱟ ᱚᱱᱟ ᱨᱚᱲ ᱛᱮ ᱡᱩᱫᱤ ᱞᱟᱡᱟᱣ ᱮᱢ ᱵᱩᱡᱷᱟᱹᱣᱟ ᱛᱟᱦᱞᱮ ᱟᱫᱚ ᱟᱢ ᱫᱚ ᱟᱢᱟᱜ ᱩᱯ ᱯᱩᱨᱩᱢ ᱫᱚᱢ ᱟᱫ ᱠᱮᱫ ᱛᱟᱢᱟ᱾